ᱦᱮᱞᱳ,
ᱦᱮᱸ ᱜᱚᱝᱠᱮ ᱡᱚᱦᱟᱨ ᱜᱮ᱾
ᱦᱮᱞᱳ,
ᱟᱫᱚ,
ᱦᱮᱸ ᱟᱵᱮᱱᱟᱜ ᱨᱚᱲ ᱛᱷᱚᱲᱟ ᱱᱟᱥᱮ ᱱᱟᱥᱮ ᱟᱸᱡᱚᱢ ᱦᱤᱡᱩᱜ ᱠᱟᱱᱟ ᱛᱷᱚᱲᱟ ᱨᱟᱸᱜᱟᱣ ᱧᱚᱜ ᱵᱮᱱ ᱨᱚᱲ ᱞᱮᱠᱷᱟᱡ ᱥᱮ,
ᱟᱡ ᱟᱸᱡᱚᱢᱚᱜ ᱠᱟᱱᱟ?
ᱦᱮᱸ ᱢᱟᱱᱮ ᱟᱹᱰᱤ ᱱᱟᱥᱮ ᱱᱟᱥᱮ ᱟᱸᱡᱚᱢ ᱦᱤᱡᱩᱜ ᱠᱟᱱᱟ ᱦᱟᱸᱜ ᱯᱷᱩᱞ ᱵᱷᱚᱞᱤᱭᱟᱢ ᱠᱟᱜ ᱨᱮᱦᱚ ᱞᱤᱧ᱾
ᱟᱪᱪᱷᱟ ᱟᱪᱪᱷᱟ ᱦᱟᱯᱮ,
ᱦᱮᱸ ᱦᱮᱸ ᱱᱤᱛᱚᱜ ᱛᱷᱚᱲᱟ ᱜᱟᱱ ᱰᱷᱮᱨ ᱧᱚᱜ ᱛᱟᱦᱮᱱᱟ᱾ ᱟᱨ ᱛᱚᱵᱮ, ᱦᱮᱸ ᱱᱤᱛᱳᱜ ᱫᱚ ᱟᱸᱡᱚᱢ ᱦᱤᱡᱩᱜ ᱠᱟᱱ ᱜᱮᱭᱟ ᱦᱟᱸᱜ᱾
ᱦᱮᱸ ᱟᱪᱪᱷᱟ,
ᱟᱨ ᱛᱚᱵᱮ,
ᱟᱸ ᱟᱹᱣᱨᱤ ᱦᱩᱭᱩᱜᱼᱟ ᱮᱠᱷᱚᱱ ᱫᱚ ᱟᱹᱣᱨᱤ ᱟᱹᱣᱨᱤ ᱮᱠᱷᱚᱱ ᱫᱚ᱾ ᱡᱚᱢ ᱦᱩᱭᱩᱜᱼᱟ ᱟᱨ ᱟᱫᱷᱟ ᱜᱷᱚᱱᱴᱟ ᱯᱚᱨ᱾ ᱦᱩᱸ ᱚ ᱟᱵᱮᱱ, ᱟᱵᱮᱱ ᱵᱮᱱ ᱡᱚᱢ ᱠᱮᱫᱟ?
ᱱᱚᱜᱼᱚᱭ ᱦᱮᱸ ᱠᱤᱫᱩᱵ ᱵᱟᱲᱟ ᱠᱚ ᱦᱩᱭᱱᱟ ᱟᱫᱷᱟ ᱜᱷᱚᱱᱴᱟ ᱞᱟᱦᱟ ᱨᱮᱜᱮᱢ ᱢᱮᱱ ᱫᱟᱲᱮᱭᱟᱜᱼᱟ᱾
ᱟᱪᱪᱷᱟ ᱟᱪᱷᱟ,
ᱥᱟᱲᱮ ᱟᱴ ᱚᱱᱠᱟ ᱟᱫᱚ, ᱚᱱᱮ ᱫᱟᱠᱟ ᱡᱚᱢ ᱵᱟᱲᱟ ᱠᱟᱛᱮ ᱜᱮ ᱱᱚᱜᱼᱚ ᱱᱚᱝᱠᱟ ᱫᱟᱬᱟ ᱵᱟᱲᱟ ᱦᱩᱭᱩᱜ ᱠᱟᱱ ᱛᱟᱦᱮᱱᱟ ᱮᱱᱛᱮᱜ᱾ ᱛᱩᱨᱟᱹᱱ ᱫᱟᱠᱟ ᱡᱚᱢ ᱠᱟᱛᱮᱢ ᱜᱤᱛᱤᱡᱚᱜ ᱨᱮᱦᱚᱸ ᱵᱟᱝ ᱴᱷᱤᱠᱚᱜᱼᱟ ᱦᱚᱲᱢᱚ ᱡᱤᱣᱤ ᱞᱟᱹᱜᱤᱫ᱾ ᱟᱫᱚ ᱱᱚᱜᱼᱚ ᱱᱚᱝᱠᱟ ᱵᱚᱞᱮ ᱛᱟᱲᱟᱢ ᱵᱟᱲᱟ ᱦᱩᱭᱩᱜ ᱠᱟᱱᱟ᱾
ᱦᱩᱸ,
ᱟᱨ ᱱᱚᱜᱼᱚᱭ ᱥᱟᱸᱶ ᱥᱟᱸᱶᱛᱮ ᱱᱚᱼᱱᱚᱝᱠᱟ᱾
ᱠᱚᱞ ᱠᱚ ᱵᱟᱲᱟ ᱦᱩᱭᱩᱜ ᱠᱟᱱᱟ ᱱᱚᱶᱟ
ᱦᱮᱸ ᱟᱫᱚ,
ᱟᱫᱚ ᱪᱮᱫ ᱞᱤᱧ ᱢᱮᱱᱮᱫᱼᱟ ᱚᱱᱛᱮ ᱢᱮᱱ ᱫᱟᱞᱤᱧ ᱦᱮᱸ ᱫᱟᱜ ᱵᱟᱲᱟᱭ ᱫᱟᱭ ᱥᱮ ᱵᱟᱝ ᱛᱟᱦᱞᱮ ᱟᱯᱮ ᱥᱮᱫ ᱫᱚ?
ᱦᱮᱸ ᱫᱟᱜ ᱵᱟᱲᱟ ᱞᱮᱠᱟᱢ ᱢᱮᱱ ᱞᱮᱠᱷᱟᱡ ᱫᱚ ᱦᱟᱸᱜ ᱱᱚᱜᱼᱚᱭ ᱦᱚᱞᱟ ᱢᱟᱫᱷᱮᱨ ᱠᱷᱚᱡ ᱜᱮ ᱫᱟᱜ ᱥᱟᱹᱨᱫᱤ ᱟᱠᱟᱫᱟᱭ᱾
ᱟᱪᱷᱟ ᱟᱪᱷᱟ᱾
ᱟᱨ ᱚᱱᱟ ᱠᱷᱚᱡ ᱞᱟᱦᱟ ᱨᱮᱢᱟ ᱢᱟᱱᱮ ᱟᱹᱰᱤ ᱚᱱᱠᱟ ᱫᱩᱠ ᱞᱮᱠᱟᱢ ᱢᱮᱱ ᱫᱟᱲᱮᱭᱟᱜᱼᱟ ᱥᱮ ᱟᱹᱰᱤ ᱵᱷᱟᱵᱽᱱᱟ ᱞᱮ ᱵᱩᱡᱷᱟᱹᱣᱮᱫ ᱛᱟᱦᱮᱱᱟ ᱡᱮ ᱟᱞᱮ ᱥᱮᱫ ᱫᱚ ᱫᱟᱜᱟᱭ ᱥᱮ ᱵᱟᱭ ᱫᱟᱜᱟᱭ ᱮᱱᱛᱮ, ᱵᱟᱨ ᱯᱮ ᱫᱤᱱ ᱞᱟᱦᱟᱨᱮᱢᱼᱼ ᱱᱚᱝᱠᱟ ᱛᱟᱦᱮᱸ ᱠᱟᱱᱟ ᱵᱚᱞᱮ ᱟᱹᱰᱤ ᱜᱮ ᱥᱤᱛᱩᱝ ᱵᱩᱡᱷᱟᱹᱜ ᱠᱟᱱ ᱛᱟᱦᱮᱱᱟ ᱡᱟᱨᱟᱜ ᱡᱟᱨᱟᱜ ᱥᱤᱛᱩᱝ᱾ ᱢᱤᱫ ᱫᱤᱱ ᱜᱟᱱᱮ ᱫᱟᱜᱟ ᱡᱤᱯᱤᱨ ᱡᱤᱯᱤᱨ, ᱟᱨᱦᱚᱸ ᱚᱱᱠᱟ ᱥᱤᱛᱩᱝ ᱠᱮᱫ ᱜᱮ ᱟᱨᱦᱚᱸ ᱡᱷᱤᱯᱤᱨ ᱡᱷᱤᱯᱤᱨ ᱫᱟᱜ ᱱᱚᱝᱠᱟᱜᱮ ᱟᱭᱢᱟ ᱫᱤᱱ ᱠᱷᱚᱱ ᱱᱚᱝᱠᱟ ᱪᱟᱞᱟᱣ ᱦᱤᱡᱩᱜ ᱠᱟᱱᱟ᱾ ᱟᱫᱚ ᱢᱟᱫᱷᱮᱨ ᱦᱤᱞᱚᱹᱜ-ᱮ ᱫᱟᱜ ᱠᱮᱫᱟ ᱟᱹᱭᱩᱵ ᱥᱮᱜ ᱟᱨ ᱦᱚᱞᱟᱭ ᱫᱟᱜ ᱞᱮᱫᱟ᱾ ᱱᱟᱯᱟᱭ ᱜᱮ ᱟᱨ ᱛᱮᱦᱮᱧ ᱦᱚᱸ ᱥᱮᱛᱟᱜ ᱥᱮᱛᱟᱜ-ᱮ ᱫᱟᱜ ᱵᱟᱲᱟ ᱠᱮᱫᱟ ᱛᱚ ᱵᱟᱨᱯᱮ ᱫᱤᱱ ᱠᱷᱚᱡ ᱫᱚᱭ ᱫᱟᱜ-ᱮ᱾ ᱠᱟᱱ ᱜᱮ ᱦᱟᱸᱜ ᱟᱨ ᱱᱚᱜᱼᱚᱭ ᱦᱚᱞᱟ ᱢᱟᱦᱫᱷᱮᱨ ᱠᱷᱚᱡ ᱜᱮ ᱱᱚᱣᱟ ᱥᱤ ᱵᱟᱲᱟ ᱠᱮᱫᱟ ᱠᱩ ᱞᱚᱥᱚᱫ ᱵᱟᱲᱟ ᱦᱩᱪᱚ ᱠᱮᱫᱟ ᱠᱚ ᱠᱷᱮᱛ ᱠᱩ᱾ ᱟᱨ ᱥᱟᱨᱫᱤᱣ ᱠᱟᱱᱟ ᱦᱟᱸᱜ ᱢᱮᱱ ᱫᱟᱲᱮᱭᱟᱜᱼᱟ ᱱᱤᱛᱚᱜ ᱫᱚ᱾
ᱦᱮᱸ ᱦᱮᱸ ᱛᱟᱦᱞᱮ ᱱᱚᱝᱠᱟ ᱮᱦᱮᱜᱸ ᱟᱨ ᱫᱟᱜ ᱡᱟᱹᱲᱤ ᱫᱚ ᱫᱟᱜ ᱡᱟᱹᱲᱤ ᱫᱚ ᱟᱞᱮ ᱥᱮᱫ ᱫᱚ ᱦᱩᱭ ᱫᱚ ᱦᱩᱭᱩᱜ ᱠᱟᱱ ᱜᱮᱭᱟ ᱟᱫᱚ, ᱠᱚᱢ ᱧᱚᱜ ᱜᱮ ᱱᱤᱭᱟᱹ ᱵᱚᱪᱷᱚᱨ ᱫᱚ ᱟᱹᱨᱠᱤ ᱱᱤᱭᱟᱹ ᱥᱮᱨᱢᱟ ᱢᱟᱱᱮ ᱠᱚᱢ ᱜᱮ᱾
ᱟᱪᱪᱷᱟ ᱟᱪᱪᱷᱟ᱾
ᱵᱟᱭ ᱫᱟᱜ ᱫᱟ ᱥᱮᱨᱚᱠᱚᱢ ᱫᱚ ᱟᱫᱚ᱾ ᱛᱮ ᱪᱟᱥ ᱵᱟᱥ ᱦᱩᱸᱠᱚ ᱞᱟᱜᱟᱣ ᱫᱚᱠᱚ ᱞᱟᱜᱟᱣ ᱟᱠᱟᱱ ᱜᱮᱭᱟ ᱟᱫᱚ ᱱᱚᱱᱛᱮ ᱥᱮᱞᱚ ᱫᱟᱜ ᱛᱮ ᱟᱫᱚ ᱱᱚᱛᱮ ᱫᱚ ᱪᱟᱥ ᱵᱟᱥ ᱫᱚ ᱟᱫᱚ ᱚᱱᱟ ᱛᱮᱛ ᱛᱮ ᱩᱱᱚᱹᱜ ᱫᱚ ᱵᱚᱱ᱾
ᱟᱪᱪᱷᱟ ᱟᱪᱪᱷᱟ, ᱟᱫᱚ ᱚᱱᱮ ᱱᱚᱜᱼᱚᱭ ᱥᱮᱞᱚ ᱫᱟᱜ ᱢᱮᱱᱟᱜ ᱛᱟᱯᱮ ᱠᱷᱟᱡ ᱢᱟ ᱱᱟᱯᱟᱭ ᱜᱮ ᱦᱟᱸᱜ ᱟᱞᱮ ᱢᱟ ᱛᱮ ᱱᱚᱝᱠᱟ ᱥᱮᱞᱚ ᱥᱮ ᱠᱮᱱᱮᱞ ᱥᱤᱥᱴᱮᱢ ᱪᱮᱜ ᱜᱮ ᱵᱟᱹᱱᱩᱜᱼᱟ ᱟᱫᱚ ᱚᱱᱟᱛᱮ ᱟᱞᱮ ᱫᱚ, ᱢᱟᱱᱮ ᱥᱮᱨᱢᱟ ᱵᱷᱚᱨᱥᱟ ᱜᱮᱞᱮ ᱛᱟᱦᱮᱸ ᱠᱟᱱᱟ ᱟᱫᱚ ᱚᱱᱮ ᱚᱱᱟ ᱨᱮᱱᱟᱜ ᱵᱷᱟᱵᱱᱟ ᱫᱚ ᱵᱚᱞᱮ ᱡᱩᱫᱤ ᱵᱟᱭ ᱫᱟᱜ ᱞᱮᱠᱷ ᱠᱷᱟᱡ ᱫᱚ ᱦᱟᱸᱜ ᱟᱞᱮᱥᱮ ᱦᱚᱸ ᱟᱹᱰᱤ ᱡᱟᱹᱥᱛᱤ ᱱᱚᱝᱠᱟ ᱪᱟᱥᱵᱟᱥ ᱫᱚ ᱵᱟᱝ ᱦᱩᱭ ᱠᱚᱜᱼᱟ ᱦᱩᱲᱩ ᱨᱚᱦᱚᱭ ᱠᱚᱫᱚ᱾ ᱟᱨ ᱮᱠᱟᱞ ᱜᱮ ᱵᱟᱝ ᱫᱟᱜ ᱞᱮᱠᱷᱟᱡ ᱫᱚ ᱱᱚᱝᱠᱟ ᱢᱮᱱᱟᱜ ᱜᱮᱭᱟ ᱢᱟᱱᱮ, ᱱᱚᱣᱟ ᱵᱟᱹᱭᱦᱟᱹᱲ ᱠᱚᱨᱮ ᱵᱟᱹᱫᱽ ᱠᱩᱧ ᱠᱩᱠᱩ ᱢᱮᱱᱟᱜ ᱜᱮᱭᱟ ᱟᱫᱚ ᱚᱱᱟ ᱨᱮᱫᱚ ᱠᱷᱚᱰᱚ ᱢᱮᱥᱤᱱ ᱛᱮ ᱨᱟᱠᱟᱵ ᱠᱟᱛᱮᱜ ᱜᱟᱱ ᱠᱚᱜ ᱜᱮ ᱟᱫᱚ ᱡᱚᱛᱚ ᱠᱷᱮᱛ ᱫᱚ ᱛᱮᱜ ᱠᱷᱚᱰᱚ ᱢᱤᱥᱤᱱ ᱛᱚ ᱵᱟᱢ ᱯᱮᱨᱮᱡ ᱫᱟᱲᱮᱭᱟᱜᱼᱟ ᱦᱩᱲᱩ ᱠᱷᱮᱛ ᱫᱚ ᱟᱹᱰᱤ ᱡᱟᱹᱥᱛᱤ ᱜᱮ ᱢᱟᱱᱮ ᱫᱟᱜ ᱠᱷᱟᱨᱪᱟᱜ-ᱟ ᱥᱮ ᱵᱟᱝ?
ᱦᱮᱸ ᱦᱮᱸ,
ᱟᱫᱚ ᱚᱱᱮ ᱚᱱᱟ ᱤᱭᱟᱹᱛᱮ ᱠᱷᱟᱱ ᱢᱤᱫᱵᱟᱨ ᱠᱷᱮᱛᱨᱮ ᱨᱚᱦᱚᱭ ᱦᱩᱭ ᱠᱚᱜᱼᱟ᱾
ᱦᱩᱸ ᱦᱩᱸ᱾
ᱟᱸ ᱛᱚᱵᱮ ᱟᱯᱮ ᱥᱮᱫ ᱟᱨᱦᱚᱸ, ᱪᱟᱥᱵᱟᱥ ᱞᱮᱠᱟ ᱛᱚᱵᱮ ᱵᱟᱨ ᱫᱷᱟᱣ ᱯᱮ ᱪᱟᱥ ᱫᱟ ᱡᱟᱹᱱᱤᱡ ᱱᱚᱣᱟ ᱦᱩᱲᱩ ᱫᱚ?
ᱦᱮ ᱵᱟᱨ ᱫᱷᱟᱣ ᱦᱮᱸ ᱦᱮᱸ ᱢᱤᱫ ᱥᱮᱨᱢᱟ ᱨᱮ ᱵᱟᱨ ᱫᱷᱟᱣ᱾ ᱟᱯᱮ ᱥᱮᱫ ᱫᱚ ᱚᱱᱛᱮ ᱫᱚ ᱢᱤᱫ ᱫᱷᱟᱣ ᱜᱮᱠᱚ ᱪᱟᱥᱟ ᱥᱮ ᱱᱚᱝᱠᱟ ᱜᱮ ᱵᱟᱨ ᱫᱷᱟᱣ?
ᱵᱟᱝ ᱵᱟᱝ ᱟᱞᱮ ᱥᱮᱫ ᱫᱚ ᱱᱚᱜᱼᱚᱭ ᱮᱱᱛᱮᱜ ᱱᱚᱣᱟ ᱥᱮᱨᱢᱟ ᱫᱟᱜ ᱡᱟᱹᱲᱤ ᱵᱷᱚᱨᱥᱟ ᱜᱮ ᱚᱱᱟ ᱠᱷᱟᱹᱛᱤᱨ ᱛᱮ ᱢᱟᱱᱮ ᱢᱤᱫ ᱫᱷᱟᱣ ᱜᱮ ᱱᱮᱛᱟᱨ ᱫᱤᱱ ᱜᱮᱠᱩ ᱪᱟᱥ-ᱟ᱾
ᱦᱩᱸ
ᱱᱚᱣᱟ ᱟᱸᱜᱷᱟᱲ ᱡᱚᱠᱷᱟᱡ ᱨᱮ ᱱᱚᱣᱟ ᱤᱨ ᱨᱟᱠᱟᱵ ᱵᱟᱲᱟ ᱠᱟᱛᱮᱜ ᱚᱱᱟ ᱛᱟᱭᱱᱚᱢ ᱫᱚ ᱦᱩᱲᱩ ᱫᱚ ᱦᱟᱸᱜ ᱵᱟᱠᱩ ᱪᱟᱥ-ᱟ᱾ ᱚᱱᱟ ᱛᱟᱭᱱᱚᱢ ᱫᱚᱢ ᱢᱮᱱ ᱫᱟᱲᱮᱭᱟᱜᱼᱟ ᱱᱚᱣᱟ ᱛᱩᱲᱤ ᱠᱩ ᱪᱟᱥ-ᱟ ᱛᱩᱲᱤ, ᱟᱸ ᱛᱩᱲᱤ ᱠᱷᱮᱛ ᱨᱮᱜᱮ ᱢᱩᱞᱟᱹ ᱠᱚᱠᱩ ᱪᱟᱥ-ᱟ ᱚᱱᱟ ᱠᱚ ᱦᱟᱸᱜ᱾ ᱟᱨ ᱫᱟᱹᱞ ᱮᱢᱟᱱ ᱠᱚᱠᱩ ᱪᱟᱥᱟ ᱫᱟᱹᱞ ᱨᱮᱦᱚᱸ ᱟᱭᱢᱟ ᱨᱚᱠᱚᱢ ᱫᱟᱹᱞ,
ᱦᱮᱸ ᱦᱮᱸ,
ᱢᱮᱱᱟᱜᱼᱟ ᱡᱟᱹᱥᱛᱤ ᱠᱟᱭᱛᱮ ᱱᱚᱣᱟ ᱠᱮᱥᱟᱹᱨᱤ ᱢᱟᱹᱥᱨᱤ, ᱟᱨᱦᱚᱸ ᱦᱚᱲᱮᱡ ᱚᱱᱮ ᱚᱱᱟᱠᱚ ᱪᱟᱥᱟ ᱦᱟᱸᱜ᱾ ᱟᱯᱮ ᱥᱮᱜ ᱦᱚᱸ ᱱᱚᱝᱠᱟ ᱜᱤ ᱢᱟᱱᱮ ᱛᱩᱲᱤ ᱠᱩ ᱥᱮ ᱫᱟᱹᱞ ᱮᱢᱟᱱ ᱠᱩ ᱪᱟᱥ
ᱛᱩᱲᱤᱢᱮ ᱛᱩᱲᱤ ᱠᱚᱫᱚ ᱵᱟᱠᱚ ᱪᱟᱥ-ᱟ ᱱᱮᱛᱟᱨ ᱫᱚ ᱢᱮᱱᱠᱷᱟᱱ ᱞᱟᱦᱟ ᱛᱮᱫᱚ ᱱᱤᱭᱟᱹ ᱟᱞᱮ ᱵᱟᱹᱭᱦᱟᱹᱲ ᱫᱚ, ᱜᱩᱴᱟ ᱜᱮᱠᱚ ᱪᱟᱥᱮᱜ ᱠᱟᱱ ᱛᱟᱦᱮᱸ ᱛᱩᱲᱤ ᱛᱟᱨᱯᱚᱨ ᱜᱩᱦᱩᱢ ᱟᱫᱚ ᱱᱮ ᱛᱟᱨ ᱫᱚ ᱵᱟᱠᱩ ᱪᱟᱥ ᱫᱟ ᱚᱱᱟ ᱠᱚᱫᱚ ᱱᱮᱛᱟᱨ ᱫᱚ ᱮᱠᱷᱚᱱ ᱠᱷᱟᱹᱞᱭᱟᱹ ᱦᱩᱲᱩ ᱜᱤᱠᱚ ᱨᱚᱦᱚᱭ ᱮᱫᱟ ᱟᱨ ᱚᱝᱠᱟ ᱫᱚ ᱟᱨ ᱪᱮᱫ ᱦᱚᱸ ᱵᱟᱠᱚ ᱪᱟᱥ ᱫᱟ ᱮᱠᱥᱴᱨᱟ ᱫᱚ᱾
ᱟᱪᱪᱷᱟ ᱟᱪᱪᱷᱟ᱾ ᱟᱫᱚ ᱚᱱᱟ ᱦᱩᱲᱩ ᱠᱚᱫᱚ ᱢᱟᱱᱮ ᱟᱹᱠᱷᱨᱤᱧ ᱞᱟᱹᱜᱤᱫ ᱜᱮᱯᱮ ᱪᱟᱥᱫᱟ ᱦᱟᱸᱜ ᱥᱮ ᱟᱯᱱᱟᱨ ᱡᱚᱢ ᱧᱩ ᱡᱟ ᱥᱮ ᱪᱮᱫ ᱞᱮᱠᱟ ᱦᱟᱸᱜ ᱦᱮᱸ?
ᱚ ᱦᱩᱲᱩ ᱫᱚ ᱡᱚᱢ ᱧᱩ ᱞᱟᱹᱜᱤᱫ ᱦᱚᱸ ᱟᱨ ᱱᱚᱝᱠᱟ ᱦᱮᱸ ᱟᱹᱠᱷᱨᱤᱧ ᱞᱟᱹᱜᱤᱫ ᱦᱮᱸ ᱦᱮᱸ ᱦᱮᱸ᱾
ᱦᱮᱸ ᱚᱱᱠᱟ ᱫᱷᱟᱨᱟ ᱜᱮ ᱟᱞᱮ ᱥᱮᱫ ᱦᱚᱸ ᱡᱟᱹᱥᱛᱤ ᱢᱟᱱᱮ ᱟᱯᱱᱟᱨ ᱡᱚᱢ ᱦᱩᱭᱩᱜ ᱟᱨ ᱛᱚᱲᱟᱜᱟᱱ ᱡᱮ ᱥᱟᱨᱮᱡᱚᱜ ᱠᱷᱟᱱ ᱫᱚ ᱟᱹᱠᱷᱨᱤᱧ ᱦᱚᱸ ᱦᱩᱭᱩᱜ ᱠᱟᱱ ᱟᱫᱚ ᱚᱠᱚᱭ ᱠᱚᱣᱟᱜ ᱢᱟᱱᱮ ᱡᱟᱹᱥᱛᱤ ᱡᱟᱹᱥᱛᱤ ᱠᱷᱮᱛ ᱢᱮᱱᱟᱜ ᱛᱟᱠᱚᱣᱟ ᱵᱤᱜᱷᱟᱹ ᱵᱤᱜᱷᱟᱹ ᱟᱫᱚ ᱩᱱᱠᱩ ᱫᱚ ᱦᱟᱸᱜ ᱟᱠᱷᱨᱤᱧ ᱞᱟᱹᱜᱤᱫ ᱦᱚᱸ ᱡᱟᱥ ᱛᱤ ᱪᱟᱥ ᱜᱮᱭᱟ ᱚᱱᱟᱜᱮ ᱢᱤᱫᱴᱟᱝ ᱦᱩᱫᱤᱥ ᱛᱟᱦᱮᱱ ᱛᱟᱠᱚᱣᱟ ᱵᱚᱞᱮ ᱡᱟᱹᱥᱛᱤ ᱠᱟᱭᱛᱮ ᱪᱟᱥ ᱦᱩᱭᱩᱜᱼᱟ ᱟᱨ ᱯᱮᱭᱥᱟ ᱱᱚᱣᱟ ᱠᱷᱚᱡ ᱜᱮ ᱟᱨᱡᱟᱜ
ᱦᱩᱸ᱾
ᱟᱨ ᱛᱚᱵᱮ ᱱᱮᱛᱟᱨ ᱫᱤᱱ ᱢᱟ ᱟᱞᱮ ᱥᱮᱫ ᱪᱟᱥ ᱞᱮᱠᱟᱛᱮ ᱢᱮᱱ ᱞᱮᱠᱷᱟᱡ ᱱᱚᱣᱟ ᱡᱚᱸᱰᱨᱟ ᱦᱚᱸᱞᱮ ᱪᱟᱥ ᱠᱟᱜ ᱜᱮᱭᱟ ᱦᱟᱸᱜ ᱡᱚᱸᱰᱨᱟ ᱠᱷᱮᱛ ᱨᱮᱜᱮ ᱟᱨᱦᱚᱸ ᱜᱷᱟᱸᱜᱽᱨᱟ ᱠᱩ ᱱᱚᱝᱠᱟ ᱢᱮᱱᱟᱜᱼᱟ ᱾ ᱟᱹᱰᱤ ᱱᱟᱯᱟᱭ ᱜᱮ ᱦᱩᱭ ᱵᱟᱲᱟᱣ ᱠᱟᱱᱟ ᱪᱟᱥᱼᱵᱟᱥ ᱞᱮᱠᱟᱛᱮ ᱾ ᱛᱚ ᱟᱯᱮᱥᱮᱫ ᱱᱚᱣᱟ ᱡᱚᱸᱰᱨᱟ ᱠᱚᱦᱚᱯᱮ ᱪᱟᱥᱟ ᱥᱮ ᱵᱟᱝᱟ ᱦᱟᱸᱜ?
ᱵᱟᱝ ᱵᱟᱝ ᱱᱚᱱᱛᱮ ᱫᱚ ᱮᱠᱮᱱ ᱦᱩᱲᱩ ᱜᱮ᱾
ᱟᱪᱪᱷᱟ ᱟᱪᱪᱷᱟ᱾
ᱞᱟᱦᱟᱛᱮ ᱱᱤᱭᱟᱹ ᱵᱟᱹᱭᱦᱟᱹᱲ ᱨᱮ ᱦᱚᱸ ᱟᱹᱞᱩ ᱠᱚᱠᱚ ᱨᱚᱦᱚᱭᱮᱫ ᱠᱟᱱ ᱛᱟᱦᱮᱸᱫ ᱟᱫᱚ ᱱᱮᱛᱟᱨ ᱫᱚ ᱵᱟᱠᱚ ᱨᱚᱦᱚᱭᱫᱟ ᱾ ᱦᱮᱸ ᱢᱮᱱᱛᱮᱫᱚ ᱟᱞᱮ ᱟᱹᱛᱩ ᱵᱟᱨ ᱠᱤᱞᱳᱢᱤᱴᱟᱨ ᱥᱟᱜᱤᱧ ᱨᱮ ᱢᱤᱫᱴᱮᱱ ᱜᱟᱰᱟ ᱢᱮᱱᱟᱜ ᱠᱟᱫᱟ ᱜᱟᱰᱟ ᱦᱟᱱᱟ ᱞᱟᱛᱟᱨ ᱨᱮᱜᱮ ᱠᱚ ᱟᱹᱞᱩ ᱠᱚᱫᱚ ᱠᱚ ᱪᱟᱥ ᱵᱟᱲᱟᱭ ᱱᱚᱠᱛᱚ ᱮ ᱱᱚᱝᱠᱟ ᱫᱚ ᱟᱞᱮ ᱵᱟᱹᱭᱦᱟᱹᱲ ᱛᱚ ᱮᱠᱮᱱ ᱦᱩᱲᱩ ᱜᱮᱠᱚ ᱪᱟᱥᱟ ᱟᱢ ᱫᱚ ᱵᱟᱝ ᱦᱩᱸ
ᱠᱟᱨᱚᱱ ᱞᱮᱠᱟᱛᱮᱫᱚ ᱯᱟᱥᱮᱡ ᱟᱹᱰᱤ ᱡᱟᱹᱥᱛᱤ ᱫᱟᱜ ᱢᱮᱱᱟᱜᱼᱟ ᱚᱱᱟ ᱠᱷᱟᱹᱛᱤᱨ ᱛᱮ ᱥᱮ ᱪᱮᱫ?
ᱚᱠᱚ ᱵᱟᱲᱟᱭᱪᱚ ᱢᱟᱱᱮ ᱱᱮ ᱱᱮᱛᱟᱨ ᱫᱚ ᱦᱚᱲ ᱟᱨᱠᱤ ᱤᱭᱟᱹ ᱪᱮᱫ ᱠᱚ ᱞᱤᱧ ᱢᱮᱱᱟ ᱟᱥᱠᱤᱛᱚᱜ ᱠᱟᱱᱟ ᱠᱚ᱾ ᱢᱟᱱᱮ ᱟᱨᱠᱤ ᱢᱟᱱᱮ ᱵᱟᱨ ᱫᱷᱟᱣ ᱠᱟᱛᱮ ᱦᱩᱲᱩ ᱠᱚ ᱨᱚᱦᱚᱭ ᱫᱟ᱾ ᱟᱫᱚ ᱟᱭᱢᱟ ᱠᱟ ᱛᱮ ᱠᱚ ᱨᱚᱦᱚᱭᱫᱟ ᱟᱫᱚ ᱚᱱᱟ ᱞᱟᱹᱜᱤᱫ ᱛᱮ ᱮᱴᱟᱜ ᱠᱚ ᱠᱟᱹᱢᱤ ᱠᱚᱦᱚᱸ ᱵᱟᱝ ᱠᱟᱹᱢᱤ ᱥᱟᱱᱟᱭᱮᱫ ᱠᱚᱣᱟ ᱚᱱᱟ ᱞᱟᱹᱜᱤᱫ ᱛᱮ ᱟᱹᱞᱤᱧ ᱦᱩᱫᱤᱥ ᱛᱟᱭ ᱨᱮᱜᱮ ᱚᱱᱠᱟᱞᱤᱧ ᱢᱚᱱᱮᱭᱟ ᱡᱮ ᱵᱟᱝ ᱠᱟᱢᱤ ᱥᱟᱱᱟᱭᱮᱫ ᱠᱚᱛᱮ ᱦᱚᱭᱛᱚ ᱟᱨ ᱫᱚ ᱵᱟᱠᱚ ᱨᱚᱦᱚᱭᱫᱟ ᱥᱮ ᱵᱟᱠᱚ ᱞᱟᱜᱟᱣᱫᱟ ᱚᱱᱟ ᱠᱚᱫᱚ ᱦᱮᱸ᱾
ᱦᱮᱸ ᱮᱱᱛᱮ ᱟᱭᱢᱟ ᱮᱴᱟᱜ ᱮᱴᱟᱜ ᱪᱟᱥ ᱵᱟᱲᱟᱭ ᱠᱷᱟᱡ ᱫᱚ ᱜᱷᱟᱱᱮ ᱜᱷᱟᱱᱮ ᱦᱟᱱᱟ ᱪᱤᱠᱟᱭ ᱢᱮ ᱱᱟᱣᱟ ᱪᱤᱠᱟᱭ ᱢᱮ ᱟᱨᱦᱚᱸ ᱚᱝᱠᱟ ᱟᱹᱞᱩ ᱠᱚ ᱟᱹᱞᱩ ᱨᱮᱢᱟ ᱮᱱᱦᱚᱸ ᱩᱱᱟᱹᱜ ᱡᱟᱹᱥᱛᱤ ᱤᱭᱟᱹ ᱵᱟᱹᱱᱩᱜᱼᱟ ᱟᱨᱦᱚᱸ ᱡᱟᱹᱥᱛᱤ ᱪᱮᱫ ᱠᱚᱪᱚᱢ ᱪᱟᱥ ᱵᱟᱲᱟᱭ ᱠᱷᱟᱡ ᱚᱱᱟ ᱞᱟᱹᱜᱤᱫ ᱟᱨᱦᱚᱸ ᱫᱟᱜ ᱯᱟᱴᱟᱣ ᱞᱟᱹᱜᱤᱫ ᱥᱮ ᱚᱱᱟ ᱵᱤᱥ ᱟᱡᱟᱨ ᱠᱚ ᱪᱮᱫ ᱠᱚᱪᱚ ᱞᱟᱜᱟᱣ ᱵᱟᱲᱟᱭ ᱢᱮ ᱠᱷᱟᱫᱽ ᱠᱚ ᱪᱮᱫ ᱠᱚ ᱥᱮ ᱵᱟᱝ?
ᱦᱚᱸ ᱟᱫᱚ ᱱᱚᱝᱠᱟ ᱦᱩᱲᱩ ᱠᱚ ᱪᱟᱥᱮᱫ ᱠᱷᱟᱡ ᱫᱚ ᱱᱚᱝᱠᱟ ᱡᱚᱢ ᱞᱟᱹᱜᱤᱫ ᱚᱲᱟᱜ ᱨᱮ ᱫᱚᱦᱚ ᱞᱟᱹᱜᱤᱫ ᱡᱟᱜᱮ ᱟᱨ ᱟᱠᱷᱨᱤᱧ ᱫᱟᱠᱚ ᱚᱱᱟ ᱮᱠᱥᱴᱨᱟ ᱟᱨ ᱱᱚᱝᱠᱟ ᱦᱮᱸ ᱟᱞᱮᱥᱮᱫ ᱫᱚ ᱱᱚᱝᱠᱟ ᱠᱟᱹᱢᱤ ᱠᱚ ᱨᱮᱭᱟᱜ ᱫᱚ ᱩᱱᱟᱹᱜ ᱫᱚ ᱟᱨᱠᱤ ᱤᱭᱟᱹ ᱫᱚ ᱵᱟᱹᱱᱩᱜ ᱠᱟᱫᱟ ᱢᱮᱱᱛᱮ ᱯᱨᱚᱵᱞᱮᱢ ᱠᱚᱫᱚ ᱵᱟᱹᱱᱩᱜ ᱠᱟᱫᱟ ᱡᱮ ᱠᱟᱹᱢᱤ ᱵᱟᱹᱱᱩᱜ ᱠᱟᱫᱟ ᱥᱮ ᱪᱮᱫ ᱡᱟᱦᱟᱸᱱᱟᱜ ᱟᱫᱚ ᱦᱮᱸ ᱱᱚᱝᱠᱟ ᱚᱞᱮ ᱥᱮᱫ ᱫᱚ ᱱᱚᱛᱮ ᱢᱤᱫᱴᱮᱡ ᱴᱟᱣᱩᱱ ᱞᱮᱠᱟ ᱢᱮᱱᱟᱜ ᱠᱟᱫᱟ ᱥᱟᱺᱜᱤᱧ ᱧᱚᱜ ᱨᱮᱜᱮ᱾ ᱯᱨᱟᱭ ᱫᱚᱥ ᱠᱤᱞᱳᱢᱤᱴᱟᱨ ᱥᱟᱜᱤᱧ ᱨᱮ ᱟᱫᱚ ᱦᱮᱸ ᱚᱸᱰᱮ ᱠᱟᱹᱢᱤ ᱦᱚᱠᱚ ᱪᱟᱞᱟᱜ ᱠᱟᱱᱟ ᱟᱫᱚ ᱚᱱᱟ ᱞᱟᱹᱜᱤᱫ ᱛᱮ ᱟᱨ ᱵᱟᱠᱩ ᱮᱴᱟᱜ ᱠᱟᱹᱢᱤ ᱫᱚ ᱵᱟᱠᱚ ᱠᱟᱹᱢᱤᱭᱫᱟ ᱪᱟᱥ ᱨᱮᱜᱮ ᱠᱚ ᱠᱟᱹᱢᱤᱭᱟ ᱦᱮᱸ ᱪᱟᱥ ᱠᱟᱹᱢᱤ ᱜᱮ ᱠᱚ ᱠᱟᱹᱢᱤᱭᱟ ᱟᱨ ᱮᱴᱟᱜ ᱫᱚ ᱵᱟᱝ ᱚᱱᱟ ᱚᱱᱛᱮ ᱠᱚ ᱪᱟᱞᱟᱜᱼᱟ ᱾
ᱟᱪᱪᱷᱟ ᱟᱪᱪᱷᱟ ᱟᱨ ᱪᱟᱥ ᱠᱟᱹᱢᱤ ᱦᱚᱸ ᱟᱹᱰᱤ ᱠᱚᱢ ᱠᱷᱟᱹᱞᱤ ᱦᱩᱲᱩ ᱞᱮᱠᱟ ᱥᱮ ᱵᱟᱝ? ᱦᱮᱸ ᱚᱱᱮ ᱚᱱᱠᱟ ᱠᱟᱱ ᱜᱮᱭᱟ ᱡᱮ ᱢᱟᱱᱮ ᱡᱟᱦᱟᱸᱱᱟᱜ ᱮᱴᱟᱜ ᱠᱟᱹᱢᱤ ᱨᱮᱢ ᱦᱮᱣᱟ ᱞᱮᱱᱠᱷᱟᱱ ᱟᱫᱚ ᱠᱷᱟᱴᱟᱣᱟᱱ ᱠᱟᱹᱢᱤ ᱨᱮᱫᱚ ᱢᱟᱱᱮ ᱟᱥᱠᱮᱛ ᱧᱚᱜ ᱜᱮᱢ ᱵᱩᱡᱷᱟᱹᱣᱟ ᱦᱮᱸ ᱥᱮ ᱵᱟᱝ, ᱚᱱᱮ ᱚᱝ
ᱟᱫᱚ ᱢᱮᱱ ᱫᱟᱞᱮ ᱟᱯᱮᱥᱮᱜ ᱚᱱᱛᱮ ᱫᱚ ᱫᱟᱜ ᱡᱟᱦᱟᱸᱮ ᱞᱮᱠᱟᱢ ᱢᱮᱱᱫᱟ ᱫᱟᱜ ᱡᱟᱹᱲᱤ ᱛᱮ ᱚᱱᱟ ᱵᱷᱚᱨᱥᱟ ᱛᱮᱜᱮ ᱦᱩᱲᱩ ᱨᱚᱦᱚᱭ ᱫᱚ ᱟᱫᱚ ᱛᱟᱦᱚᱞᱮ ᱟᱛᱩ ᱨᱮᱫᱚ ᱫᱟᱜ ᱠᱚᱫᱚ ᱪᱮᱫ ᱚᱠᱟ ᱠᱷᱚᱱᱟᱜ ᱯᱮ ᱟᱹᱜᱩᱭ?
ᱦᱮᱸ ᱧᱩ ᱞᱮᱠᱟᱛᱮᱫᱚ ᱱᱮᱛᱟᱨᱟᱜ ᱞᱮᱠᱟᱛᱮᱧ ᱢᱮᱱᱞᱠᱷᱟᱡ ᱫᱚ ᱟᱹᱰᱤ ᱥᱩᱵᱤᱫᱷᱟ ᱢᱮᱱᱟᱜ-ᱟ ᱮᱱᱛᱮ ᱱᱚᱜ-ᱚᱭ ᱥᱚᱨᱠᱟᱨ ᱦᱚᱛᱮᱛᱮ ᱱᱚᱣᱟ ᱥᱳᱞᱟᱨ ᱵᱟᱞᱟ ᱱᱚᱣᱟ ᱤᱭᱟᱹ ᱦᱚᱸᱠᱚ ᱵᱟᱹᱭᱥᱟᱹ ᱵᱟᱲᱟᱣ ᱟᱠᱟᱫ ᱞᱮᱭᱟ ᱢᱚᱴᱚᱨ ᱟᱨᱦᱚ ᱚᱱᱟ ᱵᱤᱡᱽᱞᱤ ᱚᱣᱟᱞᱟ ᱢᱚᱴᱚᱨ ᱦᱚᱸᱠᱚ ᱵᱟᱹᱭᱥᱟᱹᱣ ᱟᱠᱟᱫ ᱞᱮᱭᱟ᱾
ᱦᱮᱸ ᱦᱮᱸ᱾
ᱧᱮᱛᱟᱨᱟᱜ ᱦᱤᱥᱟᱹᱵ ᱛᱮᱫᱚ ᱢᱟᱱᱮ ᱱᱟᱯᱟᱭ ᱜᱮ ᱧᱩ ᱫᱟᱜ ᱞᱮᱠᱟ ᱛᱮᱫᱚ ᱢᱮᱱᱟᱜ ᱜᱮᱭᱟ ᱦᱟᱸᱟᱜ᱾ ᱚᱱᱟ ᱠᱷᱚᱡ ᱞᱟᱦᱟ ᱫᱚ ᱪᱟᱸᱯᱟ ᱠᱚᱞ ᱠᱚ ᱥᱮ ᱱᱚᱣᱟ ᱱᱚᱣᱟ ᱰᱷᱮᱠᱚᱡ ᱠᱚ ᱛᱟᱦᱮᱸ ᱵᱟᱲᱟ ᱠᱟᱱᱟᱱ ᱜᱮᱭᱟ ᱟᱫᱚ ᱚᱱᱟᱫᱚ ᱡᱚᱠᱷᱟᱡ ᱵᱟᱹᱲᱤᱡᱚᱜ-ᱟ ᱪᱤᱠᱟᱹᱜ-ᱟ᱾
ᱯᱷᱟᱹᱜᱟᱹᱲ
ᱞᱟᱭᱤᱱ ᱠᱚᱢ ᱟᱹᱰᱤ ᱡᱟᱹᱥᱛᱤ ᱢᱤᱫᱴᱟᱝ ᱟᱛᱩᱨ ᱨᱮᱱ ᱢᱤᱫᱴᱮᱱ ᱜᱮ ᱱᱚᱣᱟ ᱰᱷᱮᱠᱚᱡ ᱛᱟᱦᱮᱱ ᱠᱷᱟᱡ ᱥᱮ ᱱᱚᱣᱟ ᱪᱟᱸᱯᱟᱠᱞ ᱛᱟᱦᱮᱱ ᱠᱷᱟᱡ ᱫᱚ ᱢᱩᱥᱠᱤᱞ ᱧᱚᱜ ᱵᱩᱡᱷᱟᱹᱜ-ᱟ᱾ ᱟᱫᱚ ᱱᱤᱛᱳᱜ ᱫᱚ ᱱᱚᱣᱟ ᱚᱱᱟ ᱵᱤᱡᱞᱤ ᱚᱣᱞᱟ ᱱᱚᱣᱟ ᱥᱟᱢᱢᱟᱨᱥᱟᱞ ᱟᱵᱚ ᱢᱚᱴ ᱢᱚᱴᱚᱨ ᱠᱚ ᱵᱟᱹᱭᱥᱟᱹᱣ ᱟᱠᱟᱜ ᱞᱮᱭᱟ ᱟᱨ ᱥᱟᱶ ᱥᱟᱶᱛᱮ ᱚᱱᱟᱨᱮ ᱴᱮᱝᱠᱤ ᱢᱮᱱᱟᱜ-ᱟ ᱢᱟᱨᱟᱝ ᱜᱮ ᱴᱮᱝᱠᱤ ᱟᱫᱚ ᱚᱱᱟᱛᱮ ᱴᱮᱯ ᱞᱮᱠᱟ ᱟᱭᱢᱟ ᱰᱷᱮᱨᱯ ᱯᱟᱸᱪ, ᱪᱷᱚ ᱛᱮ ᱚᱝᱠᱟ ᱢᱮᱱᱟᱜ-ᱟ ᱟᱫᱚ ᱟᱹᱰᱤ ᱡᱟᱹᱥᱛᱤ ᱦᱟᱱᱛᱮ ᱱᱟᱛᱮ ᱵᱟᱝ ᱦᱩᱭᱩᱜ-ᱟ ᱮᱱᱛᱮᱫ ᱯᱟᱸᱪᱴᱤ ᱜᱟᱱ ᱱᱚᱞ ᱛᱟᱦᱮᱸᱱ ᱛᱟᱢ ᱠᱷᱟᱡ ᱫᱚ ᱟᱭᱢᱟ ᱦᱚᱲ ᱢᱤᱫ ᱫᱷᱟᱣ ᱛᱮᱠᱚ ᱤᱭᱟᱹ ᱫᱟᱲᱮᱭᱟᱜ ᱜᱮᱭᱟ ᱥᱮ ᱵᱟᱝ? ᱟᱫᱚ ᱥᱩᱵᱤᱫᱷᱟ ᱜᱮᱢ ᱢᱮᱱ ᱫᱟᱲᱮᱭᱟᱜ-ᱟ ᱧᱮᱛᱟᱨ ᱫᱚ᱾
ᱦᱮᱸ᱾
ᱦᱮᱡᱽ ᱞᱟᱦᱟ ᱛᱮᱢᱟ ᱮᱱᱛᱮᱜ ᱟᱞᱮᱥᱮᱜ ᱦᱚ ᱱᱚᱝᱠᱟ ᱛᱟᱦᱮᱸ ᱠᱟᱱᱟᱱᱟ ᱡᱮ ᱱᱚᱣᱟ ᱥᱟᱺᱜᱤᱧ ᱥᱟᱺᱜᱤᱧ ᱱᱚᱣᱟ ᱤᱭᱟᱹ ᱪᱟᱞᱟᱜ ᱢᱮ ᱪᱮᱫ ᱠᱚ ᱢᱮᱛᱟᱜ-ᱟ ᱰᱟᱹᱰᱤ ᱰᱟᱹᱰᱤ ᱜᱷᱟᱴ ᱥᱮ ᱠᱩᱧ᱾ ᱠᱩᱧ ᱟᱹᱰᱤ ᱡᱟᱹᱥᱛᱤ ᱟᱞᱮᱥᱮᱜ ᱛᱟᱦᱮᱸ ᱠᱟᱱᱟ ᱟᱫᱚ ᱧᱮᱛᱟᱨ ᱫᱚ ᱠᱩᱧ ᱠᱚᱦᱚᱸ ᱟᱹᱰᱤ ᱠᱚᱢ ᱠᱚ ᱵᱮᱣᱦᱟᱨ ᱮᱫᱟ ᱠᱩᱧ ᱫᱚ ᱩᱱ ᱡᱚᱠᱷᱟᱡ ᱠᱚ ᱵᱮᱣᱦᱟᱨᱟ ᱡᱚᱠᱷᱚᱱ ᱵᱟᱨ ᱯᱮ ᱫᱤᱱ ᱞᱟᱹᱜᱤᱫ ᱱᱚᱣᱟ ᱞᱟᱤᱱ ᱜᱮ ᱵᱟᱝ ᱦᱤᱡᱩᱜ-ᱟ ᱫᱟᱜ ᱪᱟᱵᱟ ᱪᱟᱵᱟ ᱞᱮᱱᱠᱷᱟᱱ ᱱᱚᱣᱟ ᱴᱮᱝᱠᱤ ᱠᱚᱨᱮ ᱚᱠᱟ ᱚᱱᱮ ᱚᱱᱠᱟ ᱡᱚᱠᱷᱚᱡ ᱜᱮ ᱦᱟᱸᱜ᱾ ᱛᱚ ᱟᱯᱮᱥᱮᱜ ᱱᱚᱝᱠᱟ ᱛᱚᱵᱮ ᱟᱛᱩ ᱟᱛᱩ ᱨᱮᱠᱚ ᱞᱟᱜᱟᱣ ᱵᱟᱲᱟ ᱟᱠᱟᱫ ᱯᱮ ᱜᱮᱭᱟ ᱡᱟᱹᱱᱤ?
ᱦᱮᱸ ᱦᱮᱸ ᱟᱞ ᱟᱞᱮ ᱥᱮᱫ ᱫᱚ ᱱᱚᱱᱛᱮ ᱫᱚ ᱞᱟᱦᱟᱸ ᱠᱷᱚᱱᱟᱜ ᱟᱭᱢᱟ ᱟᱹᱰᱤ ᱞᱟᱦᱟᱸ ᱠᱷᱚᱱᱟᱜ ᱜᱮ ᱱᱚᱝᱠᱟ ᱢᱟᱱᱮ ᱛᱤ ᱛᱮ ᱢᱟᱱᱮ ᱢᱮᱱᱩᱣᱟᱞ ᱢᱟᱱᱮ ᱠᱚᱞ ᱢᱮᱱᱟᱜ ᱟᱠᱟᱫᱟ᱾ ᱟᱫᱚ ᱚᱱᱟ ᱞᱟᱹᱜᱤᱫ ᱛᱚ ᱩᱱᱟᱹᱜ ᱫᱚ ᱦᱩᱸ ᱛᱷᱚ ᱚᱱᱟ ᱫᱚ ᱟᱭᱢᱟ ᱫᱤᱱ ᱠᱷᱚᱱᱟᱜ ᱜᱮ ᱢᱮᱱᱟᱜ ᱟᱠᱟᱫᱟ ᱟᱫᱚ ᱚᱱᱟ ᱛᱮᱜᱮ ᱠᱚ ᱫᱟᱜ ᱠᱚᱫᱚ ᱠᱚ ᱦᱟᱛᱟᱣ ᱵᱟᱲᱟᱭᱟ ᱟᱨ ᱚᱱᱟ ᱞᱟᱦᱟ ᱨᱮᱫᱚ ᱛᱟᱦᱮᱸ ᱞᱮᱱᱟ ᱠᱩᱧ ᱛᱟᱦᱮᱸ ᱞᱮᱱᱟ ᱢᱤᱫᱴᱮᱡ᱾ ᱟᱫᱚ ᱚᱱᱟ ᱠᱷᱚᱱᱟᱜ ᱜᱮ ᱫᱟᱜ ᱠᱚ ᱤᱭᱟᱹᱭᱮᱜ ᱠᱟᱱ ᱛᱟᱦᱮᱸᱱ ᱟᱫᱟᱜ ᱨᱮᱭᱟᱜ ᱚᱱᱱᱚ ᱯᱨᱚᱵᱞᱮᱢ ᱫᱚ ᱵᱟᱝ ᱦᱩᱭᱩᱜ-ᱟ ᱛᱚ ᱱᱚᱱᱛᱮ ᱫᱚ ᱦᱩᱸ ᱦᱩᱸ᱾
ᱦᱩᱸ ᱦᱩᱸ ᱦᱮᱸ ᱢᱟᱱᱮ ᱧᱮᱛᱟᱨ ᱫᱚ ᱮᱱᱦᱚᱸ ᱟᱭᱢᱟ ᱡᱟᱭᱜᱟ ᱨᱮᱜᱮ ᱫᱟᱜ ᱨᱮᱱᱟᱜ ᱥᱩᱵᱤᱫᱷᱟ ᱫᱚ ᱦᱩᱭ ᱵᱟᱲᱟᱭᱮᱱ ᱜᱮᱭᱟ ᱦᱮᱸ ᱟᱹᱰᱤ ᱠᱚᱢ ᱡᱟᱭᱜᱟ ᱢᱮᱱᱟᱜ-ᱟ ᱚᱠᱟ ᱚᱠᱟ ᱫᱚ ᱢᱟᱱᱮ ᱟᱹᱰᱤ ᱵᱩᱨᱩ ᱤᱭᱟᱹ ᱡᱟᱭᱜᱟ ᱥᱮ ᱢᱮᱱ ᱫᱟᱲᱮᱭᱟᱜ-ᱟ ᱚᱱᱟ ᱵᱤᱨ, ᱵᱩᱨᱩ ᱱᱟᱠᱷᱟ ᱥᱮ ᱚᱠᱟ ᱫᱚ ᱦᱟᱸᱜ ᱱᱚᱣᱟ ᱵᱟᱡᱟᱨ ᱠᱷᱚᱡ ᱟᱹᱰᱤ ᱥᱟᱺᱜᱤᱧ ᱜᱮ ᱚᱱᱠᱟᱱ ᱡᱟᱭᱜᱟ ᱨᱮᱜᱮ ᱢᱟᱱᱮ ᱟᱹᱰᱤ ᱚᱱᱮᱢ ᱢᱮᱱ ᱫᱟᱲᱮᱭᱟᱜᱼᱟ ᱫᱩᱠ ᱦᱟᱞᱚᱛ ᱨᱮ ᱢᱮᱱᱟᱜ ᱠᱚᱣᱟ ᱥᱮ ᱵᱟᱝ, ᱦᱚ ᱵᱟᱹᱭ ᱵᱟᱹᱭ ᱵᱟᱹᱭ ᱱᱚᱜᱼᱚᱭ ᱰᱮᱵᱷᱞᱚᱯ ᱤᱫᱤᱜ ᱛᱟᱵᱚᱱ᱾ ᱛᱚᱵᱮ ᱚᱱᱟ ᱦᱤᱥᱟᱹᱵ ᱛᱮ ᱴᱷᱤᱠ ᱴᱷᱟᱠ ᱜᱮ ᱱᱚᱝᱠᱟ ᱫᱟᱜ ᱨᱮᱱᱟᱜ ᱵᱮᱵᱚᱥᱛᱛᱟ ᱦᱚᱸᱠᱚ ᱧᱟᱢ ᱮᱫᱟ᱾
ᱦᱮᱸ᱾
ᱟᱫᱚ ᱛᱚᱵᱮ ᱞᱟᱭᱤᱱ ᱟᱞᱮ ᱢᱮ ᱢᱟ ᱱᱚᱣᱟ ᱵᱤᱡᱽᱞᱤ ᱵᱚᱨᱥᱟ ᱜᱮ ᱫᱟᱜ ᱟᱫᱚ ᱵᱤᱡᱽᱞᱤ ᱦᱚᱸ ᱢᱟᱱᱮ ᱟᱛ ᱰᱤᱦᱟᱹᱛ ᱨᱮᱫᱚ ᱱᱚᱝᱠᱟᱱ ᱡᱟᱹᱯᱩᱫ ᱫᱤᱱ ᱨᱮᱫᱚ ᱢᱤᱫ ᱜᱷᱟᱹᱲᱤᱡ ᱛᱮ ᱫᱟᱹᱲ ᱜᱚᱫ ᱞᱮᱭᱟ᱾ ᱟᱨ ᱫᱟᱹᱲ ᱞᱮᱠᱷᱟᱡ ᱫᱚ ᱟᱹᱰᱤ ᱟᱱᱟᱴ ᱞᱮᱠᱟ ᱵᱩᱡᱷᱟᱹᱜᱼᱟ ᱮᱱᱛᱮᱜ ᱱᱚᱣᱟ ᱵᱤᱡᱽᱞᱤ ᱵᱷᱚᱨᱥᱟ ᱜᱮ ᱫᱟᱜ ᱦᱚᱸ ᱟᱨ ᱟᱭᱢᱟ ᱞᱮᱠᱟᱱ ᱡᱤᱱᱤᱥ ᱢᱚᱵᱟᱭᱤᱞ ᱪᱟᱨᱚᱡᱽ ᱥᱮ ᱪᱮᱫ, ᱠᱚᱪᱚ ᱦᱟᱸᱜ ᱦᱟᱱᱛᱮ ᱱᱟᱛᱮ ᱱᱩ ᱱᱚᱣᱟ ᱵᱤᱡᱽᱞᱤ ᱵᱷᱚᱨᱥᱟ ᱜᱮ ᱛᱚ ᱟᱯᱮᱮᱥᱮᱫ ᱪᱮᱫ ᱞᱮᱠᱟ ᱢᱟᱱᱟᱭᱟ᱾
ᱦᱟ ᱵᱤᱡᱽᱞᱤ ᱨᱮᱭᱟᱜ ᱦᱮᱸ ᱵᱤᱡᱽᱞᱤ ᱨᱮᱭᱟᱜ ᱢᱮᱱ ᱛᱮᱫᱚ ᱵᱤᱡᱽᱞᱤ ᱨᱮᱭᱟᱜ ᱦᱚᱸ ᱚᱱᱠᱟ ᱯᱨᱚᱵᱽᱞᱮᱢ ᱫᱚ ᱵᱟᱹᱱᱩᱜ ᱟᱠᱟᱫᱟ ᱱᱛᱮ ᱫᱚ ᱢᱮᱱᱛᱮᱫᱚ ᱢᱟᱱᱮ ᱱᱚᱝᱠᱟᱭ ᱫᱟᱜ ᱞᱮᱠᱷᱟᱡ ᱦᱚᱲ ᱠᱤ ᱵᱟᱭ ᱫᱟᱹᱲ ᱦᱚᱞᱟᱭ, ᱟᱫᱚ ᱡᱩᱫᱤ ᱫᱟᱹᱲ ᱠᱷᱟᱡ ᱨᱮᱦᱚᱸ ᱯᱨᱟᱭ ᱟᱫᱷᱟ ᱜᱷᱚᱱᱴᱟ ᱮᱠ ᱜᱷᱚᱱᱴᱟ ᱚᱱᱮ ᱚᱱᱠᱟ ᱢᱚᱫᱽᱷᱮ ᱨᱮ ᱦᱤᱡᱩᱜᱼᱟ᱾ ᱞᱟᱥᱴ ᱫᱩ ᱜᱷᱚᱱᱴᱟ ᱢᱚᱫᱽᱫᱷᱮᱨᱮ ᱦᱤᱡᱩᱜᱼᱟ ᱟᱨ ᱚᱱᱟ ᱠᱷᱚᱱ ᱞᱟᱹᱴᱩ ᱯᱨᱚᱵᱞᱮᱢ ᱦᱩᱭ ᱞᱮᱱ ᱠᱷᱟᱱᱡ ᱫᱚ ᱯᱨᱟᱭ ᱪᱟᱹᱨ ᱜᱷᱚᱱᱴᱟ ᱡᱟᱨᱮ ᱠᱚ ᱥᱮ ᱴᱨᱟᱱᱥ ᱯᱷᱟᱨᱢᱟᱨ ᱵᱷᱤᱰᱟᱰ ᱱᱟᱥᱮ ᱡᱟᱦᱱᱟᱜ ᱛᱟᱨ ᱚᱱᱟ ᱫᱚ ᱠᱷᱛ ᱫᱚ ᱪᱟᱨ ᱜᱷᱚᱱᱴᱟ ᱜᱟᱱ ᱞᱟᱜᱟᱜᱼᱟ ᱦᱮᱸ᱾
ᱛᱚᱵᱮ ᱢᱮᱱ ᱫᱟᱲᱮᱭᱟᱜᱼᱟᱢ ᱯᱩᱨᱟᱹ ᱪᱚᱵᱵᱤᱥ ᱜᱷᱚᱱᱴᱟ ᱞᱮᱠᱟᱛᱮ ᱛᱟᱦᱮᱱ ᱜᱮᱭᱟ ᱢᱟᱱᱮ ᱪᱚᱵᱵᱤᱥ ᱜᱷᱚᱱᱴᱟ ᱨᱮ ᱠᱚᱢ ᱥᱮ ᱠᱚᱢ ᱵᱟᱭᱤᱥ ᱜᱷᱚᱱᱴᱟ ᱚᱱᱠᱟ ᱛᱟᱦᱮᱱ ᱜᱮᱭᱟ ᱯᱟᱥᱮᱡ ᱥᱮ ᱵᱟᱝ? ᱟᱪᱷᱟ ᱟᱪᱪᱷᱟ ᱚᱱᱟ ᱢᱚᱛᱞᱚᱵ ᱟᱯᱮ ᱫᱚ ᱦᱟᱸᱜ ᱱᱚᱜᱚᱭ ᱥᱚᱦᱚᱨ ᱵᱟᱡᱟᱨ ᱥᱩᱨ ᱥᱩᱯᱩᱨ
ᱦᱮᱸ ᱦᱮᱸ, ᱥᱚᱦᱚᱨ ᱵᱟᱡᱟᱨ ᱥᱩᱨ ᱥᱩᱯᱩᱨ ᱦᱮᱸ ᱦᱮᱸ᱾
ᱟᱪᱪᱷᱟ ᱟᱪᱪᱷᱟ᱾ ᱟᱞᱮ ᱥᱮᱫ ᱫᱚ ᱱᱮᱛᱟᱨ ᱦᱚᱸ ᱞᱟᱭᱤᱱ ᱨᱮᱱᱟᱜ ᱥᱮ ᱵᱤᱡᱽᱞᱤ ᱨᱮᱱᱟᱜ ᱥᱚᱢᱚᱥᱥᱟ ᱞᱮᱠᱟᱛᱮᱫᱚ ᱢᱮᱱᱟᱜ ᱜᱮᱭᱟ᱾ ᱮᱱᱦᱚᱸ ᱞᱟᱦᱟᱛᱮ ᱠᱷᱚᱱ ᱫᱚ ᱱᱮᱛᱟᱨ ᱫᱚ ᱴᱷᱤᱠ ᱴᱷᱟᱠ ᱧᱚᱜ ᱵᱩᱡᱷᱟᱹᱜ ᱠᱟᱱᱟ ᱞᱟᱦᱟᱛᱮ ᱚᱠᱟ ᱯᱟᱸᱪ ᱪᱷᱚ ᱵᱚᱪᱷᱚᱨ ᱞᱟᱦᱟᱜ ᱩᱱ ᱫᱚ ᱟᱹᱰᱤ ᱡᱟᱹᱥᱛᱤ ᱟᱨᱦᱚᱸ ᱚᱱᱠᱟᱭ ᱢᱟᱱᱮ ᱟᱴ ᱜᱷᱚᱱᱴᱟ ᱥᱮ ᱫᱚᱥ ᱜᱷᱚᱱᱴᱟ ᱵᱤᱡᱽᱞᱤ ᱞᱮ ᱧᱟᱢᱮᱫ ᱛᱟᱦᱮᱱᱟ ᱱᱮᱛᱟᱨ ᱫᱚ ᱴᱷᱤᱠ ᱴᱷᱟᱠ ᱜᱮᱭᱟ᱾
ᱦᱮᱸ ᱦᱩᱸ᱾
ᱟᱨ ᱛᱚᱵᱮ ᱱᱚᱜ-ᱚᱭ ᱚᱠᱛᱚ ᱠᱚᱦᱚᱸ ᱟᱭᱢᱟ ᱜᱮ ᱦᱟᱜ ᱦᱩᱭᱮᱱ
ᱦᱮᱸ ᱦᱮᱸ᱾
ᱛᱚ ᱴᱷᱤᱠ ᱜᱮᱭᱟ ᱱᱚᱰᱮ ᱜᱮᱞᱟᱝ ᱢᱩᱪᱟᱹᱫᱟ ᱟᱨ ᱫᱚᱲᱟ ᱞᱟᱝ ᱧᱟᱯᱟᱢᱚᱜ ᱠᱷᱟᱱ ᱟᱹᱰᱤ ᱢᱚᱸᱡᱽ
ᱦᱩᱸ᱾
ᱴᱷᱤᱠ ᱜᱮᱭᱟ ᱤᱧ ᱥᱮᱫ ᱠᱷᱚᱱ ᱟᱭᱢᱟ ᱥᱟᱨᱦᱟᱣ ᱡᱚᱦᱟᱨ᱾
ᱦᱮᱸ᱾